ᱜ ᱡᱚᱦᱟᱨ ᱦᱮᱸ ᱟᱪᱮ ᱪᱮᱫ ᱠᱚ ᱪᱤᱠᱟᱹ ᱵᱟᱲᱟ ᱦᱳᱭᱩᱜ ᱠᱟᱱᱟ ᱱᱤᱭᱟᱹ ᱜᱷᱟᱹᱲᱤᱡ ᱫᱚ
ᱦᱩᱸ ᱫᱩᱲᱩᱵ ᱵᱟᱲᱟ ᱠᱟᱱᱟ ᱟᱫᱚ ᱚᱱᱟᱜᱮ ᱵᱟᱲᱟᱭ ᱠᱟᱱ ᱤᱧ ᱦᱤᱛᱳᱜ ᱫᱚ
ᱚ ᱦᱮᱸ ᱛᱚ ᱠᱸᱤᱫᱩ ᱵᱮᱲᱟ ᱫᱚ ᱦᱩᱭ ᱱᱟᱥᱮ ᱟᱩᱨᱤ
ᱠᱤᱫᱩ ᱫᱚ ᱟᱹᱨᱤᱧ ᱦᱩᱭᱩᱜᱼᱟ ᱠᱤᱫᱩ ᱦᱩᱭᱩᱜᱼᱟ ᱮ ᱥᱟᱲᱮ ᱱᱚ ᱵᱟᱡᱮ ᱥᱮᱫ ᱛᱮ
ᱚ ᱚ ᱚ ᱟᱭ ᱠᱤᱫᱟᱹ ᱫᱚ ᱦᱩᱭ ᱦᱩᱭ ᱵᱟᱲᱟᱭᱮᱱ ᱜᱮᱭᱟ ᱱᱚᱜ ᱵᱟᱡᱟᱨ ᱥᱮᱫ ᱪᱟᱞᱟᱣ ᱦᱩᱭ ᱞᱮᱱᱟ ᱟᱫᱚ ᱚᱸᱰᱮ ᱚᱱᱛᱮ ᱠᱷᱚᱱ ᱜᱮ ᱨᱩᱣᱟᱹᱲ ᱠᱟᱛᱮ ᱛᱮ ᱡᱚᱢ ᱵᱟᱲᱟ ᱠᱟᱛᱮᱮᱫ ᱜᱮ ᱱᱤᱛᱚᱝ ᱫᱚ ᱟᱨᱠᱤ ᱮ ᱯᱷᱟᱸᱠᱟ ᱥᱮᱮᱫᱨᱮ ᱦᱚᱭᱚᱝᱚᱜ ᱦᱩᱭᱩᱜ ᱠᱟᱱᱟ
ᱟᱪ ᱦᱮᱛ ᱟᱪᱟ ᱟᱨ ᱪᱮᱫ ᱞᱮᱠᱟ ᱜᱚᱨᱚᱢ
ᱦ ᱟᱨ ᱜᱚᱨᱚᱢ ᱫᱚ ᱵᱷᱟᱞᱤ ᱜᱮ ᱦᱮᱱᱟᱜᱼᱟ ᱢᱳᱚᱴᱟᱢᱩᱴᱤ ᱟ ᱟᱯᱮ ᱥᱮᱫ ᱫᱚ ᱚᱠᱟᱮᱠᱟ
ᱟᱞᱮ ᱥᱦ ᱟᱤᱫ ᱡᱩᱞ ᱨᱩᱢ ᱨᱮ ᱛᱟᱦᱮᱸ ᱵᱟᱝ ᱜᱟᱱᱚᱜ ᱠᱟᱱᱟ ᱟᱨ ᱱᱚᱱᱛᱮ ᱯᱟᱝᱠᱷᱟ ᱨᱮᱱ ᱦᱚᱭ ᱦᱚᱸᱚᱛᱚ ᱮᱠᱫᱚᱢ ᱞᱚᱞᱚ ᱛᱮᱜᱮ ᱵᱩᱡᱷᱟᱹᱜ ᱠᱟᱱᱟ
ᱦᱮᱸ ᱯᱟᱝᱠᱷᱟ ᱠᱚᱨᱮᱱᱟᱜ ᱦᱚᱭ ᱠᱚᱦᱚᱸ ᱞᱚᱞᱚᱜ ᱜᱮ ᱵᱩᱡᱷᱟᱹᱜ ᱠᱟᱱᱟ ᱥᱟᱨᱟᱫᱤᱱ ᱯᱟᱝᱠᱷᱟ ᱞᱟᱛᱟᱨ ᱨᱮᱦᱚᱸ ᱛᱟᱦᱮᱸ ᱠᱚ ᱵᱟᱝ ᱵᱩᱡᱷᱟᱹᱣ ᱟᱠᱟᱱᱟ
ᱦᱚ ᱩᱱᱟ ᱢᱟ ᱠᱟᱛᱷᱟ ᱠᱟᱱ ᱜᱮᱭᱟ ᱵᱤᱥ ᱵᱟᱲᱟ ᱜᱮ ᱛᱚ
ᱦᱮᱸ ᱱᱤᱭᱟᱹ ᱜᱷᱟᱹᱲᱤᱡ ᱫᱚ ᱵᱮᱥ ᱵᱟᱲ ᱜᱮᱸ ᱟᱢᱜᱮ ᱚᱠᱟᱮ ᱞᱮᱠᱟ
ᱱᱟᱯᱟᱭ ᱵᱟᱲ ᱜᱮ ᱪᱮᱫ ᱞᱮᱠᱟ ᱤᱭᱟᱹ ᱠᱚ ᱪᱟᱞᱟᱜ ᱠᱟᱱᱟ ᱱᱚᱜ ᱛᱚ ᱥᱩᱨᱩᱜ ᱠᱟᱱᱟ ᱦᱩᱞᱢᱟ ᱠᱚ ᱚᱲᱮᱡ ᱦᱩᱞ ᱢᱟᱦᱟᱸ ᱨᱮᱱᱟᱜ ᱪᱮᱫᱮ ᱞᱮᱠᱟ ᱥᱟᱯᱲᱟᱣ ᱪᱟᱞᱟᱜ ᱠᱟᱱᱟ
ᱦᱩᱞ ᱢᱟᱦᱟ ᱨᱮᱱᱟᱜ ᱥᱟᱯᱲᱟᱣ ᱵᱩᱛᱮ ᱱᱚᱜᱼᱚᱭ ᱵᱟᱨᱥᱤ ᱜᱟᱱ ᱞᱟᱦᱟᱮ ᱜᱮ ᱜᱟᱞᱢᱟᱨᱟᱣ ᱟᱨᱟᱣ ᱨᱮ ᱫᱩᱲᱩᱵ ᱦᱩᱭ ᱞᱮᱱᱟ ᱟᱫᱚ ᱢᱚᱱᱮ ᱫᱚ ᱦᱩᱭᱱᱟ ᱡᱮ ᱦᱩᱞ ᱢᱟᱦᱟ ᱵᱷᱟᱞᱮ ᱞᱮᱠᱟᱜ ᱜᱮ ᱢᱟᱱᱟᱣ ᱦᱩᱭᱩᱜᱼᱟ᱾ ᱡᱟ ᱥᱮᱨᱢᱟ ᱠᱷᱚᱱ ᱱᱮᱥ ᱫᱚ ᱠᱟᱹᱡ ᱡᱟᱸᱠ ᱡᱚᱢᱚᱠ ᱧᱚᱜ ᱢᱚᱱᱮ ᱦᱩᱭ ᱠᱟᱱᱟ ᱞᱟᱦᱟ ᱛᱮᱢᱟ ᱚᱱᱠᱟ ᱞᱮᱠᱟ ᱫᱚ ᱡᱟᱸᱠ ᱡᱚᱢᱚᱠ ᱵᱟᱝ ᱠᱚᱨᱟᱣ ᱦᱩᱭ ᱵᱟᱲᱟᱜ ᱟᱠᱟᱱᱟ ᱱᱮᱥᱜᱮ ᱢᱚᱱᱮ ᱦᱩᱭ ᱠᱟᱱᱟ ᱥᱚᱢᱚᱭ ᱦᱮᱡ ᱞᱮᱱᱠᱷᱟᱱ ᱜᱮ ᱟᱨᱠᱤ ᱵᱩᱡᱷᱟᱹᱜᱼᱟ᱾
ᱦᱩ
ᱦᱮᱸ ᱚᱱᱟᱢᱟ ᱠᱟᱛᱷᱟ ᱠᱟᱱ ᱜᱮᱭᱟ᱾
ᱟᱯᱮ ᱥᱮᱫ ᱫᱚ ᱚᱠᱟ ᱞᱮᱠᱟ
ᱛᱩᱲᱡᱳᱲ ᱱᱤᱭᱟᱹ ᱢᱩᱦᱩᱨᱛᱮ ᱜᱟᱞᱢᱟᱨᱟᱣ ᱢᱟ ᱪᱟᱞᱟᱜ ᱠᱟᱱ ᱜᱮ ᱠᱤᱪᱷᱩ ᱜᱤᱫᱽᱨᱟᱹ ᱠᱚ ᱞᱟᱹᱜᱤᱫ ᱠᱤᱪᱷᱩ ᱦᱟᱛᱟᱣ ᱠᱚ ᱫᱚ ᱦᱩᱭ ᱟᱠᱟᱱᱟ ᱟᱵᱚ ᱛᱚᱵᱚᱱ ᱵᱟᱲᱟᱭ ᱱᱚᱣᱟ ᱠᱚᱨᱮ ᱫᱚ ᱚᱨᱜᱮᱥᱴᱟᱨ ᱥᱮ ᱡᱟᱦᱟᱱᱟᱜ ᱥᱮᱨᱮᱧ ᱥᱮᱯᱨᱮᱧ ᱛᱚ ᱵᱟᱝ ᱜᱟᱱᱚᱜᱼᱟ᱾ ᱠᱤᱪᱷᱩ ᱦᱮᱯᱨᱟᱣ ᱠᱚ ᱫᱚᱦᱚ ᱦᱩᱭ ᱟᱠᱟᱱᱟ ᱫᱤᱠᱷᱤ ᱪᱮᱫ ᱪᱤᱠᱟᱹ ᱜᱟᱱᱚᱜ ᱠᱟᱱᱟ ᱦᱩᱰᱤᱧ ᱫᱤᱱ ᱜᱤᱫᱽᱨᱟᱹ ᱠᱚ ᱞᱟᱹᱜᱤᱫ ᱛᱟᱨᱯᱚᱨ ᱮ ᱥᱮᱬᱟ ᱠᱚ ᱞᱟᱹᱜᱤᱫ ᱦᱚᱸ ᱫᱚᱦᱚ ᱦᱩᱭ ᱟᱠᱟᱱᱟ
ᱦᱮᱸ ᱫᱟ ᱟᱯᱮ ᱥᱮᱫ ᱫᱚ ᱛᱚᱵᱮ ᱡᱟᱦᱟᱱᱟᱜ ᱟᱵᱚ ᱠᱟᱞᱪᱟᱨ ᱨᱮᱱᱟᱜ ᱡᱟᱦᱟᱱᱟᱜ ᱡᱟᱦᱟᱸ ᱮᱱᱮᱡ ᱥᱮᱨᱮᱧ ᱠᱚ ᱟᱨᱠᱤ ᱚᱱᱠᱟ ᱞᱮᱠᱟ ᱡᱟᱦᱟᱱᱟᱜ ᱯᱮ ᱫᱚᱦᱚ ᱠᱟᱫᱟ ᱥᱮ ᱪᱮᱫ
ᱵᱟᱝ ᱫᱚᱦᱚ ᱦᱩᱭ ᱟᱠᱟᱱᱟ ᱚᱱᱟ ᱡᱟᱦᱟᱸ ᱞᱟᱹᱭ ᱦᱩᱭᱱᱟ ᱟᱨ ᱟᱵᱚ ᱵᱚᱱ ᱧᱮᱞᱮᱫ ᱜᱮᱭᱟ ᱢᱟ ᱢᱟᱲᱟᱝ ᱛᱮᱢᱟ ᱵᱚᱱ ᱧᱮᱞᱮᱫ ᱛᱟᱦᱮᱸᱫ ᱡᱮ ᱟᱫᱚᱢ ᱟᱫᱚᱢ ᱡᱟᱭᱜᱟ ᱠᱚᱨᱮ ᱫᱚ ᱚᱨᱜᱮᱥᱴᱟᱨ ᱠᱚᱠᱚ ᱠᱚᱨᱟᱣᱮᱫ ᱛᱟᱦᱮᱫ ᱟᱫᱚ ᱱᱚᱣᱟ ᱵᱟᱠᱷᱨᱟ ᱛᱮ ᱪᱮᱫ ᱮᱢ ᱞᱟᱹᱭᱟ ᱢᱟᱱᱮ ᱱᱚᱣᱟ ᱵᱟᱝ
ᱵᱟᱝ ᱟᱫᱚ ᱱᱚᱣᱟ ᱢᱟ ᱟᱵᱚᱣᱟᱹᱜ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱡᱮ ᱡᱟᱦᱟ ᱞᱮᱠᱟ ᱚᱨᱜᱮᱥᱴᱟᱨ ᱠᱚ ᱥᱮ ᱚᱱᱠᱟ ᱞᱮᱠᱟᱱᱟᱜ ᱡᱟᱦᱟ ᱯᱨᱳᱜᱨᱟᱢ ᱠᱚ ᱛᱟᱞᱟᱛᱮ ᱱᱚᱣᱟ ᱦᱩᱞ ᱢᱟᱦᱟ ᱢᱟᱱᱟᱣ ᱦᱩᱭᱩᱜᱼᱟ ᱚᱱᱠᱟ ᱞᱮᱠᱟᱱᱟᱜ ᱫᱚ ᱟᱨᱠᱤ ᱵᱟᱝ ᱱᱚᱣᱟ ᱫᱚ ᱠᱟᱨᱚᱱ ᱮ ᱟᱵᱚᱣᱟᱜ ᱥᱮᱫᱟᱭ ᱢᱟ ᱦᱩᱞ ᱫᱚ ᱟᱵᱚᱣᱟᱜ ᱢᱤᱫᱴᱮᱱ ᱞᱟᱹᱲᱦᱟᱹᱭ ᱛᱟᱦᱮᱸ ᱠᱟᱱᱟ ᱟᱨᱠᱤ ᱟᱫᱚ ᱚᱱᱟ ᱞᱟᱹᱲᱦᱟᱹᱭ ᱨᱮᱜᱮ ᱟᱵᱚᱨᱮᱱ ᱡᱟᱦᱟᱸᱭ ᱵᱤᱨ ᱠᱚ ᱩᱱᱠᱩ ᱠᱚ ᱟᱫ ᱟᱠᱟᱫ ᱠᱚᱣᱟ ᱵᱚᱱ ᱠᱩᱣᱟᱜ ᱚᱱᱟ ᱤᱭᱟᱹᱛ ᱠᱟᱛᱮ ᱜᱮ ᱟᱨᱠᱤ ᱡᱮ ᱱᱚᱜᱼᱚᱭ ᱦᱩᱞ ᱵᱚᱱ ᱢᱟᱱᱟᱣᱮᱫᱼᱟ ᱟᱫᱚ ᱚᱱᱟ ᱨᱮᱜᱮ ᱡᱩᱫᱤ ᱟᱵᱚ ᱨᱟᱹᱥᱠᱟᱹᱭᱟᱵᱚᱱ ᱥᱮ ᱚᱨᱜᱮᱥᱴᱟᱨ ᱥᱮ ᱯᱨᱜᱨᱟᱢ ᱠᱚᱵᱚᱱ ᱠᱚᱨᱟᱣᱟ ᱚᱱᱟ ᱠᱚᱫᱚ ᱵᱟᱹᱲᱤᱡ ᱥᱮᱫ ᱜᱮ ᱪᱟᱞᱟᱜ ᱠᱟᱱᱟ ᱟᱨᱠᱤ
ᱮᱠᱫᱚᱢ ᱮᱠᱫᱚᱢ ᱮᱠᱟᱞ ᱟᱹᱰᱤ ᱢᱚᱸᱡᱽ ᱩᱭᱦᱟᱹᱨ ᱵᱷᱟᱵᱱᱟ ᱟᱨ ᱱᱚᱜᱼᱱᱟᱮ ᱛᱮ ᱡᱟᱦᱟᱸ ᱛᱤᱱᱟᱹᱜ ᱢᱟᱹᱱᱢᱤ ᱢᱮᱱᱟᱜ ᱟᱠᱟᱜ ᱠᱚᱣᱟ ᱱᱚᱝᱠᱟ ᱡᱚᱫᱤ ᱥᱚᱢᱟᱱ ᱢᱚᱱᱮᱛᱮ ᱱᱚᱝᱠᱟᱱᱟᱜ ᱩᱭᱦᱟᱹᱨ ᱵᱷᱟᱵᱽᱱᱟ ᱦᱩᱭ ᱠᱚᱜ ᱛᱟᱠᱚᱣᱟ ᱡᱟᱹᱱᱤᱡ ᱪᱚᱝ ᱱᱚᱝᱠᱟᱱᱟᱜ ᱫᱚ ᱦᱚᱭᱛᱚ ᱟᱵᱚ ᱫᱤᱥᱚᱢ ᱛᱟᱞᱟ ᱨᱮ ᱥᱟᱹᱨ ᱜᱮ ᱟᱹᱰᱤ ᱢᱚᱪ ᱟᱹᱰᱤ ᱢᱚᱪ ᱵᱩᱡᱷᱟᱹᱣ ᱱᱟ ᱥᱟᱹᱨᱤ ᱜᱮ ᱠᱟᱛᱮ ᱦᱩᱭᱩᱜ ᱢᱟ ᱟᱨ ᱦᱩᱭ ᱞᱟᱹᱠᱛᱤ ᱠᱟᱱᱟ᱾ ᱟᱵᱚ ᱱᱟᱥᱮ ᱛᱮᱜᱮ ᱟᱵᱚ ᱵᱤᱨ ᱵᱟᱱᱴᱟ ᱠᱚᱣᱟᱜ ᱯᱟᱠᱟ ᱛᱮ ᱟᱵᱚ ᱞᱚᱜᱚᱱ ᱧᱚᱜ ᱵᱚᱱ ᱩᱭᱦᱟᱹᱨ ᱪᱤᱱᱛᱟᱹᱭᱟ ᱡᱮ ᱦᱮᱸ ᱛᱤᱱᱟᱹᱜ ᱫᱩᱠ ᱦᱟᱨᱠᱮᱛ ᱥᱟᱥᱮᱛ ᱠᱟᱛᱮᱜ ᱟᱵᱚᱣᱟᱜ ᱡᱟᱠᱟ ᱡᱚᱢᱤ ᱞᱟᱹᱜᱤᱫ ᱟᱵᱚᱣᱟᱜ ᱟᱵᱚ ᱟ ᱮ ᱡᱟᱛᱮ ᱢᱚᱡᱽ ᱛᱮᱦᱚᱸᱚᱭ ᱱᱤᱛᱳᱜ ᱩᱱᱠᱩᱣᱟᱜ ᱮ ᱞᱟᱹᱲᱦᱟᱹᱭ ᱠᱷᱟᱹᱛᱤᱨ ᱟᱵᱚ ᱱᱚᱰᱮ ᱟᱵᱚ ᱥᱮ ᱵᱚᱱ ᱨᱚᱯᱚᱲ ᱫᱟᱲᱮᱭᱟᱜ ᱠᱟᱱᱟ ᱱᱤᱛᱚᱜ ᱟᱵᱚ ᱵᱚᱱ ᱥᱟᱫᱷᱤᱱ ᱵᱷᱟᱵᱛᱮ ᱢᱮᱱᱟᱜ ᱟᱠᱟᱫ ᱵᱚᱱᱟ ᱵᱟᱝᱠᱷᱟᱱ ᱡᱟᱹᱱᱤᱡ ᱪᱚᱝ ᱱᱤᱛᱚᱜ ᱦᱚᱸ ᱟᱵᱚ ᱤᱝᱨᱮᱡᱽ ᱠᱚᱣᱟᱜ ᱥᱟᱛᱟᱝ ᱨᱮᱵᱚᱱ ᱛᱟᱦᱮᱸ ᱠᱚᱜᱼᱟ ᱵᱟᱝ ᱥᱮ
ᱦᱮᱸ ᱛᱟᱦᱮᱸ ᱫᱚᱵᱚᱱ ᱛᱟᱦᱮᱸ ᱠᱚᱜᱼᱟ ᱟᱫᱚ ᱟᱵᱚᱨᱮᱱ ᱵᱤᱨ ᱵᱟᱱᱴᱟ ᱠᱚ ᱡᱩᱫᱤ ᱩᱱ ᱥᱚᱢᱚᱭ ᱥᱚᱢᱚᱭ ᱱᱚᱣᱟ ᱦᱩᱞ ᱨᱮ ᱵᱟᱠᱚ ᱡᱚᱯᱲᱟᱣ ᱠᱚᱜᱼᱟ ᱥᱮ ᱱᱚᱣᱟ ᱦᱩᱞ ᱨᱮ ᱵᱟᱠᱚ ᱞᱟᱹᱲᱦᱟᱹᱭ ᱠᱮᱭᱟ ᱛᱟᱦᱞᱮ ᱠᱷᱟᱱ ᱢᱚᱱᱮ ᱦᱩᱭᱩᱜ ᱠᱟᱱᱟ ᱟᱵᱚᱣᱟᱜ ᱫᱤᱥᱚᱢ ᱫᱚ ᱢᱟᱱᱮ ᱱᱤᱛ ᱵᱟᱝ ᱯᱷᱩᱨᱜᱟᱹᱞ ᱠᱚᱜᱼᱟ ᱟᱨᱠᱤ ᱩᱱᱠᱩ ᱟᱵᱚ ᱞᱟᱹᱜᱤᱫ ᱡᱤᱣᱤ ᱠᱚ ᱟᱞᱟᱭ ᱠᱟᱜᱼᱟ ᱥᱮ ᱟᱵᱚ ᱞᱟᱹᱜᱤᱫ ᱜᱮ ᱞᱟᱹᱲᱦᱟᱹᱭ ᱟᱠᱟᱫ ᱛᱮ ᱱᱤᱛᱚᱝ ᱟᱵᱚ ᱱᱚᱣᱟ ᱫᱤᱥᱚᱢ ᱛᱟᱞᱟᱨᱮ ᱯᱷᱩᱨᱜᱟᱹᱞ ᱠᱟᱛᱮ ᱦᱮᱱᱟᱜ ᱦᱮᱱᱟᱜ ᱵᱚᱱᱟ ᱦᱮᱸ ᱵᱟᱝᱥᱮ
ᱮᱫᱚᱢ
ᱮ ᱛᱚᱵᱮ ᱦᱮᱸ ᱦᱮᱸ ᱦᱮᱸ ᱛᱚ ᱟᱯᱮ ᱚᱱᱛᱮ ᱫᱚ ᱚᱱᱠᱟ ᱢᱟᱱᱮ ᱡᱟᱦᱟᱱᱟᱜ ᱠᱟᱹᱴᱤᱡ ᱢᱟᱹᱭ ᱵᱟᱹᱵᱩ ᱵᱟᱵᱩ ᱛᱟᱠᱚ ᱥᱮ ᱠᱟᱹᱪ ᱥᱮ ᱞᱟᱹᱴᱷᱩ ᱠᱚ ᱞᱟᱹᱜᱤᱫ ᱟᱨᱠᱤ ᱚᱱᱠᱟ ᱞᱮᱠᱟᱱ ᱠᱷᱮᱞᱳᱰ ᱠᱚᱯᱮ ᱦᱮᱯᱨᱟᱣ ᱟᱠᱟᱜᱼᱟ ᱦᱮᱸ ᱵᱟᱝ ᱥᱮ ᱟᱨ ᱡᱟᱦᱟᱱᱟᱜ ᱵᱚᱞ ᱮᱱᱮᱡ ᱠᱚᱯᱮ ᱫᱚᱦᱚ ᱠᱟᱜᱼᱟ ᱥᱮ ᱚᱱᱟ ᱠᱚᱫᱚ ᱵᱟᱝ
ᱵᱟᱝ ᱵᱚᱞ ᱮᱱᱟᱡ ᱫᱚ ᱵᱟᱝ ᱮ ᱦᱚᱭᱛᱳ ᱠᱩᱠᱞᱤ ᱛᱮᱞᱟ ᱡᱟᱦᱟᱸ ᱠᱚ ᱢᱮᱛᱟᱜ ᱠᱟᱱᱟ ᱠᱩᱭᱤᱪ ᱡᱟᱦᱟᱸ ᱠᱚ ᱢᱮᱛᱟᱜ ᱠᱟᱱᱟ ᱦᱮᱸ ᱱᱚᱝᱠᱟᱱᱟᱜ ᱟᱨᱠᱤ ᱟᱨ ᱥᱮᱬᱟ ᱠᱚ ᱞᱟᱹᱜᱤᱫ ᱫᱚ ᱥᱮᱬᱟ ᱞᱮᱠᱟ ᱟᱨ ᱞᱟᱹᱜᱤᱫ ᱦᱩᱰᱤᱧ ᱞᱮᱠᱟ ᱟᱨᱚ ᱩᱱᱠᱩ ᱫᱩᱲᱩ ᱠᱚ ᱢᱮᱱᱟᱜ ᱠᱚᱫᱚ ᱫᱟᱹᱲ ᱠᱚ ᱚᱱᱠᱟ ᱱᱚᱝᱠᱟᱱᱟᱜ ᱥᱮᱪᱮᱫᱤᱭᱟᱹ ᱡᱤᱱᱤᱥ ᱟᱨ ᱟᱨᱠᱤ ᱡᱟᱛᱮ ᱚ
ᱦᱮᱸ ᱟᱫᱚ ᱩᱱ ᱫᱚ ᱩᱱ ᱦᱤᱞᱚᱜ ᱢᱟ ᱥᱮᱛᱟᱜ ᱨᱮᱵᱚᱱ ᱢᱟᱱᱟᱣ ᱠᱮᱜᱼᱟ ᱢᱟᱲ ᱢᱟᱱᱟᱣ ᱠᱟᱛᱮᱫ ᱜᱮᱵᱚᱱ ᱪᱟᱵᱟ ᱜᱤᱰᱤ ᱠᱟᱜᱼᱟ ᱚᱱᱠᱟ ᱛᱚ ᱵᱟᱝ ᱟᱫᱚ ᱩᱱ ᱦᱤᱞᱳᱜ ᱫᱤᱱᱴᱟᱜ ᱦᱮᱸ ᱩᱱ ᱦᱤᱞᱳᱜ ᱫᱤᱱᱴᱟᱜ ᱫᱚ ᱡᱟᱦᱟᱸ ᱞᱮᱠᱟᱛᱮ ᱛᱚ ᱥᱟᱱᱟᱢ ᱠᱚᱜᱮ ᱚᱲᱟᱜ ᱠᱚᱨᱮ ᱵᱚᱱ ᱛᱟᱦᱮᱱᱟ᱾ ᱮᱦᱤᱞᱳᱜ ᱫᱚ ᱚᱱᱟ ᱞᱮᱠᱟᱛᱮ ᱚᱱᱟ ᱢᱤᱫᱴᱟᱝ ᱚᱱᱠᱟ ᱢᱤᱫᱴᱟᱝ ᱦᱩᱰᱤᱧ ᱧᱚᱜ ᱢᱤᱫᱴᱟᱝ ᱤᱭᱟᱹ ᱦᱟᱛᱟ ᱦᱩᱭ ᱠᱟᱱᱟ ᱟᱨ ᱠᱤ
ᱦᱮᱸᱛᱚ ᱦᱮᱸ ᱟᱫᱚ ᱟᱞᱮ ᱱᱚᱰᱮ ᱦᱚᱸ ᱚᱱᱠᱟᱜᱮ ᱢᱟᱱᱮ ᱠᱟᱹᱴᱤᱡ ᱢᱟᱹᱭ ᱵᱟᱹᱵᱩ ᱛᱟᱠᱚ ᱟᱨ ᱥᱮᱬᱟ ᱠᱚ ᱞᱟᱹᱜᱤᱫ ᱦᱚᱸ ᱚᱱᱠᱟ ᱞᱮᱠᱟᱱᱟᱜ ᱠᱷᱮᱞᱳᱰ ᱠᱚᱫᱚ ᱦᱩᱭ ᱟᱠᱟᱱᱟ᱾ ᱫᱚᱦᱚ ᱦᱩᱭ ᱟᱠᱟᱱ ᱜᱮᱭᱟ ᱟᱨ ᱚᱱᱟ ᱥᱟᱶ ᱥᱟᱶ ᱛᱮᱜᱮ ᱢᱤᱫ ᱢᱤᱫᱴᱮᱱ ᱡᱟᱦᱟᱸᱭ ᱟᱵᱚᱨᱮᱱ ᱵᱤᱨ ᱵᱟᱱᱴᱟ ᱠᱚ ᱞᱟᱹᱜᱤᱫ ᱩᱱᱠᱩᱣᱟᱜ ᱢᱤᱫᱴᱮᱱ ᱥᱨᱤᱛᱤ ᱫᱚᱦᱚ ᱦᱤᱥᱟᱹᱵ ᱛᱮ ᱟᱨᱠᱤ ᱮ ᱢᱤᱫᱴᱮᱱ ᱵᱚᱞ ᱠᱷᱮᱞᱳᱰ ᱦᱚᱸ ᱫᱚᱦᱚ ᱦᱩᱭ ᱟᱠᱟᱱᱟ ᱟᱨ ᱚᱱᱟ ᱵᱚᱞ ᱠᱷᱮᱞᱳᱰ ᱨᱮ ᱚᱱᱠᱟ ᱞᱮᱠᱟ ᱜᱮ ᱟᱨᱠᱤ ᱡᱟᱦᱟᱸ ᱠᱟᱯ ᱠᱚᱠᱚ ᱮᱢᱟ ᱠᱚᱫᱚ ᱟᱨ ᱚᱱᱟ ᱠᱟᱯ ᱨᱮᱦᱚᱸ ᱟᱨᱠᱤ ᱠᱩ ᱧᱩᱛᱩᱢ ᱛᱮ ᱢᱤᱫᱴᱮᱱ ᱥᱨᱤᱛᱤᱠᱟᱯ ᱫᱚᱦᱚ ᱦᱩᱭ ᱟᱠᱟᱱᱟ᱾
ᱟᱪᱪᱷᱟ ᱟᱪᱪᱷᱟᱷᱟ ᱵᱟ ᱟᱹᱰᱤ ᱱᱟᱯᱟᱭ ᱚ ᱦᱮᱸ ᱚᱱᱠᱟ ᱩᱭᱟᱹᱨ ᱵᱮ ᱫᱚ ᱟᱹᱰᱤ ᱢᱚᱸᱡᱽ ᱜᱮᱭᱟ ᱛᱚ
ᱟᱫᱚ ᱟᱫᱚᱢ ᱡᱟ ᱮᱴᱟᱜ ᱨᱮ ᱚᱱᱠᱟ ᱧᱮᱞ ᱦᱩᱭ ᱟᱠᱟᱱ ᱜᱮᱭᱟ ᱚᱱᱠᱟ ᱠᱚ ᱫᱚᱦᱚ ᱟᱠᱟᱫ ᱜᱮᱭᱟ ᱟᱞᱮ ᱱᱚᱰᱮ ᱫᱚ ᱮᱴᱟᱜ ᱟᱫᱚ ᱚᱠᱟ ᱥᱮᱫ ᱫᱚ ᱟᱫᱚ ᱚᱱᱟ ᱨᱮᱜᱮ ᱚᱱᱟ ᱠᱚ ᱦᱩᱭ ᱞᱮᱱᱠᱷᱟᱱ ᱪᱤᱠᱟᱹᱛᱮ ᱟᱫᱚ ᱰᱟᱹᱦᱤ ᱫᱤᱠ ᱢᱟ ᱢᱤᱫᱴᱟᱝ ᱜᱮ ᱛᱟᱞᱮᱭᱟ ᱚᱱᱟ ᱠᱚᱫᱚ ᱨᱮᱜᱮ ᱠᱚᱨᱟᱣᱟ ᱛᱚ ᱚᱛ ᱫᱚ ᱦᱟᱸᱜ ᱫᱚ ᱵᱚᱞ ᱠᱷᱮᱞᱳᱰ ᱢᱟᱱᱮ ᱠᱟᱹᱴᱤᱡ ᱱᱟᱥᱮᱱᱟᱜ ᱦᱟᱛᱟᱣ ᱜᱮᱭᱟ
ᱡᱟᱛᱮ ᱞᱚᱜᱚᱱ ᱜᱮ ᱚᱱᱟ ᱠᱚᱫᱚ ᱪᱟᱵᱟᱜ ᱢᱟ ᱠᱷᱮᱞᱳᱰ ᱠᱚ ᱚᱱᱟ ᱤᱭᱟᱹ ᱠᱟᱛᱮᱜ ᱫᱚ ᱩᱱᱟᱹᱜ ᱡᱟᱹᱥᱛᱤ ᱧᱚᱜ ᱵᱟᱝᱞᱮ ᱫᱚᱦᱚ ᱠᱟᱜᱼᱟ ᱠᱷᱮᱞᱳᱰ ᱠᱚᱫᱚ ᱚᱱᱟ ᱠᱷᱟᱹᱛᱤᱨ ᱟᱨᱠᱤ
ᱦᱮᱸ ᱛᱚ ᱦᱮᱸᱫᱚ ᱡᱟᱦᱟᱸ ᱞᱮᱠᱟ ᱨᱮᱦᱚᱸ ᱟᱵᱚᱨᱮᱱ ᱡᱟᱦᱟᱸᱭ ᱵᱤᱨ ᱵᱟᱱᱴᱟ ᱠᱚ ᱩᱱᱠᱩ ᱫᱚ ᱢᱟᱹᱱ ᱚᱱᱟ ᱠᱚ ᱦᱩᱭᱩᱜᱼᱟ ᱱᱤᱭᱟᱹ ᱟᱵᱚ ᱛᱤᱨᱤᱥᱮ ᱡᱩᱱ ᱨᱮᱫ ᱦᱮ ᱵᱟᱝ ᱥᱮ ᱦᱮᱸ ᱡᱟᱦᱟᱸᱞᱮᱠᱟ ᱜᱮ ᱟᱨᱠᱤ ᱡᱟᱦᱟᱸ ᱡᱟᱦᱟᱸᱞᱮᱠᱟ ᱡᱟᱦᱟᱸᱭ ᱫᱚ ᱡᱩᱫᱤ ᱞᱟᱹᱴᱩ ᱧᱚᱜ ᱡᱟᱸᱠ ᱡᱚᱢᱚᱠ ᱧᱚᱜ ᱵᱟᱭ ᱫᱟᱲᱮᱭᱟᱜ ᱠᱟᱱ ᱨᱮᱦᱚᱸ ᱢᱟᱱᱮ ᱡᱟᱦᱟᱸ ᱛᱤᱱᱟᱹᱜ ᱫᱟᱲᱮᱭᱟᱜᱼᱟ ᱦᱩᱞ ᱢᱟᱦᱟ ᱦᱤᱞᱳᱜ ᱫᱚ ᱟᱵᱚᱨᱮᱱ ᱢᱤᱫᱴᱮᱱ ᱢᱟᱹᱱᱮ ᱮᱢ ᱫᱟᱲᱮᱭᱟᱠᱚᱢᱟᱭ ᱦᱮᱸ ᱥᱮ ᱚᱱᱟᱜᱮ ᱟᱫᱚ ᱴᱷᱮᱱ ᱱᱮᱦᱚᱨ ᱛᱟᱦᱮᱸᱱ ᱠᱟᱱᱟ ᱡᱮ ᱫᱚᱢᱮ ᱡᱟᱢᱚ ᱠᱟᱛᱮ ᱵᱟᱝ ᱨᱮᱦᱚᱸ ᱟᱨᱠᱤ ᱩᱱᱠᱩ ᱡᱮᱢᱚᱱ ᱢᱟᱹᱱ ᱠᱚ ᱧᱟᱢ ᱥᱟᱱᱟᱢ ᱢᱟ ᱚᱱᱠᱟ ᱞᱮᱠᱟᱛᱮ ᱜᱮ ᱥᱮ ᱪᱮᱫ
ᱦᱮᱸ ᱛᱟᱜ ᱱᱚᱣᱟ ᱠᱚᱫᱚ ᱤᱧᱫᱩᱧ ᱞᱟᱹᱭᱟ ᱦᱮᱸ ᱟᱥᱟᱭᱧ ᱟᱹᱰᱤᱜᱟᱱ ᱜᱮᱠᱚ ᱦᱮᱸ ᱡᱮ ᱟᱹᱰᱤᱜᱟᱱ ᱥᱟᱱᱛᱟᱲ ᱢᱮᱱᱟᱜ ᱠᱟᱜ ᱠᱚᱣᱟ ᱚ ᱟᱹᱰᱤ ᱜᱟᱱ ᱜᱮ ᱦᱚᱳᱭᱛᱳ ᱱᱚᱣᱟ ᱠᱤᱪᱷᱩ ᱠᱚᱫᱚ ᱵᱟᱝᱠᱚ ᱦᱩᱭ ᱠᱟᱱᱟ ᱚᱱᱠᱟ ᱵᱟᱡᱟᱨ ᱠᱚᱨᱮ ᱛᱟᱦᱮᱸ ᱵᱟᱲᱟ ᱦᱩᱭᱩᱜ ᱜᱮᱭᱟ ᱛᱚ ᱧᱮᱞ ᱵᱟᱲᱟ ᱦᱩᱭ ᱠᱟᱱᱟ ᱛᱚ ᱩᱱᱟᱹᱜ ᱢᱟᱱᱮ ᱩᱱᱠᱩ ᱠᱚ ᱪᱮᱛᱟᱱ ᱢᱟᱱ ᱧᱮᱞ ᱵᱟᱲᱟᱭ ᱠᱚ ᱩᱱᱟᱹᱜ ᱫᱚ ᱤᱭᱟᱹ ᱵᱟᱹᱧ ᱧᱮᱞ ᱟᱠᱟᱫ ᱛᱟᱠᱚᱣᱟ ᱡᱮ ᱱᱩᱠᱩ ᱠᱟᱱᱟ ᱠᱚ ᱚᱱᱟ ᱵᱟᱠᱷᱨᱟᱛᱮ ᱩᱱᱟᱹᱜ ᱵᱟᱰᱟᱭ ᱧᱮᱞ ᱵᱟᱲᱟᱭ ᱠᱟᱱᱟ ᱵᱟᱰᱟᱭ ᱵᱟᱝ ᱥᱟᱱᱟ ᱠᱚᱣᱟ ᱟᱨ ᱪᱮᱫ ᱪᱚᱝ ᱪᱮᱫ ᱞᱮᱠᱟ ᱠᱚ ᱢᱚᱱᱮ ᱵᱟᱹᱧ ᱵᱟᱰᱟᱭᱟ ᱠᱤᱱᱛᱩ ᱚᱱᱠᱟ ᱢᱚᱱᱳᱵᱷᱟᱵ ᱧᱮᱞ ᱦᱩᱭᱩᱜ ᱜᱮᱭᱟ ᱛᱚ ᱢᱮᱱᱟᱜ ᱠᱟᱜ ᱠᱚᱣᱟ ᱠᱤᱪᱷᱩ ᱥᱟᱱᱟᱢ ᱩᱱᱠᱩ ᱵᱟᱠᱷᱨᱟ ᱪᱮᱫ ᱮᱢ ᱞᱟᱹᱭᱟ ᱠᱚ ᱱᱤᱡᱮᱨᱟᱜ ᱛᱩᱨᱩᱢ ᱡᱩᱫᱤ ᱵᱟᱠᱚ ᱵᱩᱡᱷᱟᱹᱣ ᱛᱟᱠᱚᱣᱟ
ᱦᱮᱸ ᱦᱮᱸ ᱦᱮᱸ ᱱᱤᱡᱮ ᱴᱷᱮᱱ ᱜᱮ ᱦᱮᱸ
ᱟᱠᱩ ᱚᱸᱰᱮ ᱠᱷᱚᱱ ᱫᱚ ᱪᱮᱫ ᱠᱚ ᱪᱤᱠᱟᱹ ᱵᱟᱲᱟᱭᱮᱫ ᱠᱟᱱᱟ
ᱦ ᱪᱤᱠᱟᱹ ᱪᱤᱠᱟᱹ ᱚᱲᱟᱜ ᱠᱚᱨᱮ ᱠᱟᱹᱢᱤ ᱠᱚ ᱥᱟᱢᱴᱟᱣ ᱦᱟᱛᱟᱲ ᱦᱩᱭᱩᱜ ᱠᱟᱱᱟ ᱟᱨ ᱚᱱᱟ ᱡᱮᱱᱚ ᱢᱟᱡᱟᱱ ᱵᱮᱲᱟ ᱟᱨᱠᱤ ᱠᱤᱪᱷᱩ ᱠᱷᱚᱱ ᱥᱚᱢᱚᱭ ᱠᱚ ᱮᱢ ᱠᱟ ᱜᱚᱰᱟ ᱠᱚ ᱯᱷᱟᱨᱪᱟ ᱯᱷᱟᱨᱪᱤ ᱦᱩᱭᱩᱜ ᱠᱟᱱᱟ ᱦᱮᱸ ᱠᱟᱹᱢᱤ ᱫᱚ ᱱᱤᱭᱟᱹ ᱜᱷᱟᱹᱲᱤᱡ ᱫᱚ ᱱᱚᱣᱟ ᱠᱚᱜᱮ ᱟᱨᱠᱤ
ᱚ ᱟᱪ
ᱮ ᱟᱢ ᱟᱢ ᱫᱚ ᱛᱚᱵᱮ ᱪᱮᱫ ᱠᱚᱢ ᱠᱟᱹᱢᱤ ᱵᱟᱲᱟᱭᱮᱫ ᱛᱮ
ᱮᱠᱷᱚᱱ ᱫᱚ ᱤᱧ ᱫᱚ ᱦᱜ ᱵᱟᱭᱨᱮ ᱢᱮᱱᱟᱜ ᱛᱫᱤᱧ ᱵᱟᱭᱨᱮ ᱨᱤᱧ ᱛᱟᱦᱮᱸᱱ ᱫᱟᱲ ᱠᱟᱱᱟ ᱚᱲᱟᱜ ᱨᱤᱧ ᱪᱟᱞᱟᱜᱼᱟ ᱦᱟᱸᱜ ᱤᱭᱟᱹ ᱦᱥᱵ ᱛᱮ ᱦᱩᱞ ᱢᱟᱦᱟᱥ ᱵᱤᱱ ᱪᱟᱞᱟᱜᱼᱟ ᱵᱟᱭ ᱵᱤᱱ ᱛᱟᱦᱮᱸ ᱜᱮ ᱜᱮ ᱢᱮᱱᱟᱜ ᱟᱠᱟᱫᱭᱟ
ᱦᱮᱸᱛᱚ ᱟᱪᱪᱷᱟ ᱛᱚᱵᱮ ᱟᱢ ᱡᱟᱦᱟᱸ ᱥᱮᱫ ᱨᱮ ᱦᱮᱱᱟᱜ ᱢᱮᱭᱟ ᱚᱱᱟᱦᱚᱸ ᱡᱟᱭᱜᱟ ᱫᱟᱢ ᱫᱚ ᱱᱤᱛᱚᱝ ᱦᱚᱭᱛᱳ ᱢᱤᱫᱴᱮᱱ ᱵᱟᱡᱟᱨ ᱛᱟᱞᱟ ᱨᱮᱜᱮ ᱦᱮᱱᱟᱜ ᱢᱮᱭᱟ ᱦᱮᱸ ᱵᱟᱝ ᱥᱮ
ᱦᱮᱸᱦᱮᱸ
ᱟᱨ ᱛᱚᱵᱮ ᱚᱱᱟ ᱥᱩᱨ ᱥᱩᱯᱩᱨ ᱠᱚᱨᱮ ᱡᱟᱦᱟᱱᱟᱜ ᱚᱱᱠᱟ ᱞᱮᱠᱟ ᱦᱩᱞ ᱢᱟᱦᱟ ᱢᱟᱱᱟᱣ ᱵᱟᱠᱷᱨᱟ ᱛᱮ ᱢᱟᱱᱮ ᱚᱱᱠᱟ ᱞᱮᱠᱟ ᱯᱚᱨᱤᱠᱚᱞᱯᱚᱱᱟ ᱠᱚ ᱦᱟᱛᱟᱣᱫᱟ ᱚᱱᱠᱟᱢ ᱵᱩᱡᱮᱫ ᱠᱚᱛᱮ ᱡᱟᱦᱟᱸ ᱠᱚᱨᱮ
ᱦᱮᱱᱟᱜ-ᱟ ᱡᱚᱵᱮ ᱡᱟᱦᱟᱸ ᱛᱤᱱᱟᱹᱜ ᱜᱟᱛᱮ ᱜᱤᱫᱽᱨᱟᱹ ᱢᱮᱱᱟᱜ ᱠᱚᱣᱟ ᱚᱱᱟ ᱥᱩᱨ ᱥᱩᱯᱩᱨ ᱨᱮᱱ ᱟᱨ ᱩᱱᱠᱩ ᱥᱟᱶ ᱨᱚᱯᱚᱲ ᱦᱩᱭᱩᱜ ᱜᱮᱭᱟ ᱛᱚ ᱟᱫᱚ ᱞᱟᱹᱭ ᱵᱟᱲᱟᱟᱭ ᱦᱩᱭᱩᱜ ᱜᱮᱭᱟ ᱡᱮ ᱦᱮᱸ ᱛᱟᱦᱚᱞᱮ ᱵᱚᱱ ᱠᱚᱨᱟᱣᱟ ᱪᱮᱫ ᱠᱚ ᱩᱱᱠᱩ ᱨᱚᱯᱚᱲ ᱵᱟᱲᱟᱭᱮᱫ ᱜᱮ ᱛᱚ ᱦᱮᱸ ᱞᱟᱹᱭ ᱮᱫᱟ ᱠᱚ ᱩᱫᱫᱚᱜ ᱜᱮᱞᱮ ᱦᱟᱛᱟᱣᱮᱫ ᱜᱮᱭᱟ ᱞᱟᱹᱭ ᱵᱟᱲᱟᱭ ᱜᱮᱭᱟ ᱚᱱᱟᱮ ᱵᱩᱡᱷᱟᱹᱜᱼᱟ ᱛᱟᱦᱞᱮ ᱴᱷᱤᱠ ᱜᱮᱭᱟ ᱚᱱᱟ ᱤᱭᱟᱹ ᱞᱮᱠᱷᱟᱱ ᱟᱞᱮ ᱢᱮᱱᱟᱜ ᱞᱮᱭᱟ ᱥᱩᱨ ᱥᱩᱯᱩᱨ ᱠᱚᱱᱚ ᱟᱨᱟᱢ ᱦᱚᱲᱟᱜ ᱞᱟᱹᱭ ᱯᱟᱲᱦᱟᱣ ᱠᱟᱱᱟ ᱠᱚ ᱟᱠᱚ ᱞᱟᱹᱭ ᱠᱟᱜ ᱛᱮ ᱦᱮᱸ ᱢᱟᱱᱟᱣ ᱜᱮ ᱜᱚᱢᱠᱮ ᱦᱮᱸ ᱟᱨ ᱚᱠᱛᱚ ᱢᱟ ᱦᱸ ᱚᱠᱛᱚ ᱢᱟ ᱦᱩᱭᱮᱱ ᱰᱮᱶᱫᱟ ᱛᱟᱦᱞᱮ ᱛᱮᱦᱮᱧ ᱫᱚ ᱱᱩᱱᱟᱹᱜ ᱦᱵᱤᱡ ᱜᱮᱢᱟ ᱛᱟᱦᱚᱞᱮ
ᱦᱮᱸ ᱦᱮᱸ ᱟᱪᱪᱷᱟ ᱟᱪᱪᱷᱟ ᱨᱚᱯᱚᱲ ᱦᱩᱭᱩᱜᱼᱟ ᱯᱚᱨᱮᱛᱮ ᱴᱷᱤᱠ ᱜᱮᱭᱟ ᱢᱟ ᱛᱟᱦᱚᱞᱮ ᱤᱱᱠᱟᱹ ᱜᱮ ᱛᱮᱤᱦᱤᱧ ᱫᱚᱞᱟᱝ ᱨᱚᱯᱚᱲᱟ ᱦᱮᱸ ᱵᱟᱝᱥ ᱦᱮᱸ ᱦᱮᱸ
ᱥᱟᱹᱜᱩᱧ ᱧᱤᱫᱟᱹ